ᱦᱮᱞᱳ
ᱦᱮᱸ ᱟᱸᱡᱚᱢ ᱧᱟᱢᱚᱜ ᱠᱟᱱᱟ ᱠᱤ?
ᱦᱮᱸ- ᱦᱮᱸ ᱟᱸᱡᱚᱢᱚ-ᱜ ᱠᱟᱱᱟ᱾ ᱛᱚᱱᱩᱞ ᱡᱚᱦᱟᱨ
ᱦᱩᱸ ᱾ ᱦᱮᱸ, ᱦᱮᱸ, ᱦᱮᱸ, ᱦᱮᱸ ᱥᱟᱹᱜᱩᱱ ᱦᱚᱞ ᱡᱚᱦᱟᱨ᱾ ᱪᱮᱫ ᱠᱚᱵᱤᱱ ᱪᱤᱠᱟᱹᱭᱮᱫᱟ?
ᱪᱮᱫ ᱮᱢ ᱪᱤᱠᱟᱹᱭᱟ᱾ ᱪᱮᱫ ᱦᱟᱸ ᱵᱟᱞᱤᱧ ᱪᱤᱠᱟᱹᱭ ᱫᱟ᱾ ᱫᱩᱲᱩᱵ ᱵᱟᱲᱟ ᱠᱟᱱᱟᱞᱤᱧ᱾ ᱟᱯᱮᱥᱮᱡ ᱦᱩᱞ ᱫᱚ ᱪᱮᱫᱠᱟ ᱢᱟᱱᱟᱣ ᱦᱩᱭᱱᱟ?
ᱦ ᱦᱮᱸ ᱵᱷᱟᱜᱤ ᱜᱮ ᱢᱟᱱᱟᱣ ᱦᱩᱭ ᱠᱟᱱᱟ ᱢᱟᱱᱮ ᱱᱤᱭᱟᱹ ᱫᱷᱟᱣ ᱢᱟ ᱡᱟᱹᱥᱛᱤᱼᱼ ᱛᱤ ᱵᱟᱞᱮᱼᱼ ᱢᱟᱱᱮ ᱵᱟᱞᱮ ᱵᱷᱟᱹᱜᱤᱛᱮ ᱵᱟᱞᱮ ᱠᱚᱨᱟᱣ ᱫᱟᱲᱮ ᱠᱟᱫᱟ ᱛᱚ ᱟᱫᱚ ᱱᱤᱛᱚᱜ ᱫᱚᱼᱼ ᱥᱚᱴᱠᱟᱴ ᱛᱮ ᱠᱚᱨᱟᱣ ᱦᱳᱭ ᱠᱟᱱᱟ ᱟᱫᱚ ᱡᱟᱥᱼᱼ ᱛᱤ ᱦᱚᱲ ᱫᱚ ᱵᱟᱝᱞᱮ ᱦᱚᱦᱚ ᱠᱟᱫ ᱠᱚᱭᱟ᱾ ᱠᱚ ᱢᱟᱱᱮ ᱚᱲᱟᱜ ᱨᱮᱱ ᱦᱚᱲ ᱛᱮᱜᱮᱞᱮ ᱟᱞᱮ ᱫᱚᱞᱮᱼᱼ ᱵᱚᱸᱜᱟ ᱵᱩᱨᱩ ᱞᱮ ᱪᱷᱤᱰᱟᱹᱣ ᱟᱠᱟᱫᱟ᱾
ᱱᱚᱣᱟᱜᱤ ᱡᱮ ᱚᱲᱟᱜ ᱨᱮᱱ ᱦᱚᱲ ᱞᱮᱛᱮ ᱦᱩᱞ ᱢᱟᱱᱟᱣ ᱦᱩᱭ ᱟᱠᱟᱱᱟ᱾ ᱢᱟᱱᱮ ᱚᱱᱠᱟᱱ ᱢᱟᱱᱵᱷᱟᱵ ᱡᱚᱛᱚ ᱦᱚᱲ ᱫᱚᱦᱚ ᱫᱚᱨᱠᱟᱨ
ᱦᱮᱸ ᱦᱮᱸ᱾ ᱵᱟᱝᱠᱷᱟᱱ ᱫᱚ ᱢᱤᱢᱤᱫᱴᱟᱝ ᱫᱚ ᱠᱟᱹᱡ ᱪᱩᱞᱩᱝ ᱞᱟᱹᱭᱟᱠᱚ ᱡᱮ ᱵᱟᱝᱟ ᱤᱧ ᱫᱚ ᱚᱱᱟ ᱠᱚᱫᱚ ᱵᱟᱹᱧ ᱢᱟᱱᱟᱣᱟ᱾ ᱦᱮᱸᱥᱮ ᱟᱵᱚ ᱥᱟᱶᱛᱟᱨ ᱫᱚ ᱟᱵᱚ ᱜᱮ ᱡᱩᱢᱤᱫ ᱫᱚᱦᱚ ᱦᱩᱭᱩᱜ᱾ ᱛᱟᱵᱚᱱᱟ ᱥᱮ ᱟᱵᱚ ᱠᱚ ᱡᱩᱫᱤ ᱵᱟᱵᱚᱱ ᱡᱩᱢᱤᱫᱚᱜᱼᱟ ᱛᱟᱦᱚᱞᱮ ᱠᱷᱟᱱ ᱛᱚ ᱛᱟᱭᱚᱢᱼᱼ ᱟᱵᱚ ᱫᱚᱵᱚᱱ ᱱᱤᱡᱟᱜ-ᱟ ᱛᱚ ᱮᱸᱴᱠᱮᱴᱚᱬᱮᱜ-ᱟ ᱟᱵᱚᱱ ᱛᱚ᱾ ᱫᱚ ᱢᱤᱫᱴᱟᱝ ᱠᱩᱠᱞᱤ ᱞᱤᱧ ᱫᱚᱦᱚᱭ ᱞᱟᱹᱜᱤᱫ ᱟᱵᱤᱱᱼᱼ
ᱦᱮᱸ ᱞᱟᱹᱭᱵᱤᱱ᱾
ᱠᱩᱠᱞᱤ ᱞᱤᱧ ᱫᱚᱦᱚᱭ ᱞᱟᱹᱜᱤᱫ᱾
ᱦᱮᱸ ᱦᱮᱸ ᱞᱟᱹᱭ ᱢᱮ᱾
ᱞᱟᱹᱭ ᱫᱟᱞᱤᱧ ᱡᱮᱼᱼ ᱯᱟᱦᱤᱞ ᱡᱮ ᱟᱵᱚ ᱱᱚᱣᱟᱼᱼ ᱟᱹᱲᱤᱭᱟᱹ ᱠᱚᱢᱟ ᱵᱟᱝ ᱛᱟᱦᱮᱸ ᱠᱟᱱᱟ ᱛᱚ ᱯᱟᱹᱦᱤᱞ ᱢᱟ ᱟᱵᱚᱼᱼ ᱟᱵᱚ ᱢᱟ ᱫᱟᱜ ᱜᱮ ᱫᱚᱢᱮ ᱛᱟᱦᱮᱸ ᱠᱟᱱ ᱛᱟᱦᱮᱸᱱ ᱦᱮᱸᱥᱮᱼᱼ ᱟ ᱵᱚᱸᱜᱟ ᱵᱩᱨᱩ ᱠᱚ ᱵᱷᱟ ᱵᱷᱟᱵᱤ ᱠᱮᱫᱟ ᱠᱚ ᱡᱮ ᱦᱟᱯᱳᱭ, ᱚᱱᱟ ᱟᱵᱚ ᱱᱚᱣᱟ ᱫᱟᱜ ᱡᱮ ᱡᱚᱞᱟ ᱠᱚ ᱢᱮᱱᱟᱜᱼᱟ ᱦᱮᱸᱥᱮ᱾ ᱚᱱᱟ ᱪᱮᱛᱟᱱ ᱨᱮ ᱦᱟᱥᱟ ᱫᱚᱦᱚ ᱦᱩᱭᱩᱜᱼᱟ᱾ ᱚᱱᱟ ᱦᱟᱥᱟ ᱫᱚᱦᱚ ᱨᱮᱫᱚ ᱚᱠᱚᱭ ᱠᱚᱠᱚ ᱜᱚᱜᱚᱲᱚ ᱠᱚ ᱛᱟᱦᱮᱸ ᱠᱟᱱ ᱛᱟᱦᱮᱸᱫ? ᱵᱚᱸᱜᱟ ᱵᱩᱨᱩ ᱢᱟ ᱜᱚᱜᱚᱲᱚ ᱠᱚ ᱛᱟᱦᱮᱸ ᱠᱟᱱ ᱛᱟᱦᱮᱸᱫ ᱚᱱᱟ ᱥᱟᱶᱛᱮ ᱚᱠᱭ ᱠᱚ ᱠᱚ ᱵᱷᱮᱡᱟ ᱞᱮᱫ ᱠᱚ ᱛᱟᱦᱮᱸᱫ ᱵᱚᱸᱜᱟ ᱵᱩᱨᱩ ᱠᱚ᱾
ᱚᱱᱟ ᱫᱚᱵᱤᱱ ᱵᱟᱲᱟᱼᱼ
ᱚ ᱢᱟᱱᱮ ᱦᱮᱸ ᱜᱚᱲᱚᱢ ᱦᱟᱲᱟᱢ ᱜᱚᱲᱚᱢ ᱵᱩᱰᱷᱤ ᱠᱷᱚᱱᱟᱜ ᱟᱸᱡᱚᱢ ᱟᱸᱡᱚᱢ ᱟᱸᱡᱚᱢ ᱛᱤᱭᱳᱜ ᱠᱟᱜ ᱞᱤᱧ᱾ ᱤᱱᱟᱹ ᱫᱚ ᱵᱟᱹᱞᱤᱧ ᱵᱟᱲᱟᱭᱟ ᱚᱞᱯᱚᱼᱯᱚ ᱞᱤᱧ ᱵᱟᱰᱟᱭ ᱜᱮᱭᱟ᱾
ᱦᱩᱸ
ᱟᱫᱚ ᱫᱚ ᱪᱚᱝ ᱢᱟᱱᱮ ᱫᱷᱟᱹᱨᱛᱤ ᱥᱤᱨᱡᱟᱹᱣ ᱨᱮᱱᱟᱜ ᱠᱟᱛᱷᱟ᱾
ᱦᱮᱸ ᱛᱚ ᱚᱱᱟᱼᱼ ᱥᱤᱨᱡᱟᱹᱣ ᱨᱮᱜᱮ ᱚᱠᱚᱭ ᱠᱚ ᱜᱚ ᱜᱚᱲᱚ ᱠᱚ ᱛᱟᱦᱮᱸ ᱠᱟᱱ ᱛᱟᱦᱮᱸᱫᱼᱼ ᱵᱟᱰᱟᱭ ᱜᱮᱭᱟᱵᱤᱱ ᱥᱮ ᱵᱟᱝ ᱩᱱᱠᱩ ᱠᱚᱣᱟᱜ ᱧᱩᱛᱩᱢ ᱠᱚᱫᱚ ᱦᱮᱸ᱾
ᱦᱳᱭ ᱦᱳᱭ ᱦᱳᱭ ᱵᱟᱰᱟᱭ ᱞᱤᱧ ᱵᱟᱰᱟᱭ ᱜᱮᱭᱟ ᱱᱚᱝᱠᱟ ᱛᱷᱚᱲᱟ ᱛᱷᱚᱲᱟ ᱞᱤᱧ ᱵᱟᱲᱟᱭ ᱜᱮᱭᱟ᱾
ᱛᱟᱦᱚᱞᱮ ᱢᱟ ᱩᱱᱠᱩ ᱠᱚᱣᱟᱜ ᱧᱩᱛᱩᱢ᱾
ᱦᱮᱸ
ᱴᱟᱣᱟᱨ ᱠᱟᱹᱡ ᱵᱟᱭ ᱧᱟᱢᱮᱫ ᱛᱟᱵᱤᱱᱟ ᱠᱟᱹᱡ ᱪᱩᱞᱩᱝ ᱮ ᱤᱡᱟᱹᱭᱮᱫᱟᱭ᱾
ᱦᱮᱸ ᱦᱮᱸ ᱱᱤᱛ ᱦᱮᱸ,
ᱛᱷᱚᱲᱟ ᱫᱚᱞᱤᱧ ᱵᱟᱲᱟᱭ ᱜᱮᱭᱟ᱾
ᱦᱮᱸ,
ᱡᱮᱡᱟ ᱟᱹᱞᱤᱧ ᱜᱚᱲᱚᱢ ᱦᱟᱲᱟᱢ ᱜᱚᱲᱚᱢ ᱵᱩᱲ, ᱦᱩᱸ ᱚᱠᱚᱭ ᱠᱚᱭᱟᱜ ᱧᱤᱛᱩᱢ
ᱩᱱᱠᱩ ᱠᱚᱫᱚ ᱚᱠᱚᱭ ᱠᱚᱫ ᱦᱳᱭ᱾
ᱦᱚᱸ ᱚᱱᱟ ᱫᱚ ᱢᱟᱱᱮ, ᱦᱮᱸ ᱛᱷᱚᱲᱟ ᱛᱷᱚᱲᱟ ᱞᱤᱧ ᱵᱟᱰᱟᱭ ᱜᱮᱭᱟ ᱡᱟᱞᱤᱧ ᱟᱸᱫᱚᱢ ᱟᱸᱡᱚᱢ ᱛᱤᱭᱳᱜ ᱠᱟᱜ ᱜᱚᱲᱚᱢ ᱦᱟᱲᱟᱢ ᱴᱷᱮᱜ ᱠᱷᱚᱱᱟᱜ᱾
ᱦᱮᱸ,
ᱞᱟᱹᱭ ᱜᱮᱭᱟ ᱠᱚ ᱛᱚ ᱡᱮ ᱫᱷᱟᱹᱨᱛᱤ ᱥᱤᱨᱡᱟᱹᱣ ᱨᱮᱫᱚ ᱢᱩᱲᱩᱛ ᱛᱤᱭᱳ ᱛᱟᱦᱮᱸ ᱠᱟᱱᱟ ᱡᱮᱢᱚᱱ ᱦᱚᱨᱚ᱾ ᱮᱸ ᱞᱮᱸᱰᱮᱛ ᱟᱨ ᱪᱤᱞᱤ ᱠᱚᱪᱩ ᱠᱚ ᱛᱟᱦᱮᱸ ᱠᱟᱱᱟ ᱟᱫᱚ ᱩᱱᱠᱩ ᱜᱮ ᱟᱹᱞᱤᱧ ᱫᱚᱞᱤᱧ ᱵᱟᱰᱟᱭᱟ᱾ ᱡᱮ ᱡᱮᱢᱚᱱ ᱤᱭᱟᱹ
ᱞᱮᱸᱰᱷᱮᱫ ᱟᱸ ᱞᱟᱹᱭ ᱫᱟᱞᱤᱧ ᱩᱱᱠᱩ ᱠᱚᱫᱚ ᱟᱸ ᱞᱮᱸᱰᱷᱮᱛ ᱛᱟᱨ ᱛᱟᱨᱯᱚᱨᱮ ᱦᱚᱨᱚ ᱛᱟᱨᱯᱚᱨᱮ ᱠᱟᱨᱤ ᱱᱟᱭᱜᱤᱱ ᱩᱱᱠᱩ ᱠᱚ ᱜᱮᱛᱚ᱾ ᱟᱨ ᱞᱮᱸᱰᱷᱮᱛ ᱟᱨ ᱠᱟᱹᱨᱤ ᱱᱟᱜᱤᱱ ᱫᱚ, ᱩᱱᱠᱤᱱ ᱫᱚᱠᱤᱱ ᱛᱟᱦᱮᱸ ᱠᱟᱱ ᱛᱟᱦᱮᱸᱫ ᱟᱴᱮᱬᱮ ᱞᱮᱠᱟ᱾ ᱦᱮᱸ ᱥᱮ ᱟᱸᱴᱮᱬᱮ ᱞᱮᱜ ᱚᱱᱟ, ᱴᱮᱠᱟᱣ ᱫᱟᱨᱟᱢ ᱞᱮᱠᱟ ᱚᱱᱠᱟ ᱠᱤᱱ ᱛᱟᱦᱮᱸ ᱠᱟᱱ ᱛᱟᱦᱮᱸᱫ ᱟᱨ ᱩᱱᱤ ᱞᱮᱸᱰᱷᱮᱫ ᱫᱚ, ᱦᱟᱥᱟ ᱟᱹᱜᱩ ᱠᱟᱛᱮ ᱵᱩᱨᱩᱡ ᱟᱹᱠᱤᱱ ᱠᱟᱱ ᱛᱟᱦᱮᱸᱫ ᱩᱱᱠᱤᱱᱟᱜ ᱪᱮᱛᱟᱱ ᱨᱮ᱾ ᱚᱱᱟ ᱵᱩᱨᱩᱡ ᱵᱩᱨᱩᱡ ᱛᱮᱜᱮ ᱚᱱᱟ ᱫᱚ, ᱟᱵᱚ ᱢᱟᱴᱷ ᱨᱮ ᱥᱤᱨᱡᱟᱹᱣ ᱠᱟᱱᱟ ᱛᱟᱨᱯᱚᱨᱮ ᱜᱮᱛᱚ ᱟᱸ ᱛᱟᱨᱯᱚᱨᱮ ᱜᱮᱛᱚ ᱵᱚᱸᱜᱟ ᱵᱩᱨᱩ ᱢᱟᱠᱚ ᱥᱤᱨᱡᱟᱹᱣ ᱠᱮᱜ ᱠᱚᱣᱟ ᱠᱚ ᱛᱚ ᱵᱳᱨ ᱠᱚ ᱮᱢ ᱠᱮᱫᱟ ᱠᱚ, ᱛᱟᱨᱯᱚᱨᱮ ᱪᱮᱬᱮ ᱪᱩᱯᱲᱩᱭ ᱫᱟᱨᱮ ᱱᱟᱹᱲᱤ, ᱜᱚᱴᱟ ᱥᱟᱜᱮᱱᱮᱱᱟ ᱛᱟᱨᱯᱚᱨᱮ ᱜᱮᱛᱚ, ᱩᱱᱠᱤᱱ ᱦᱟᱸᱥᱼ ᱦᱟᱸᱥᱞᱤ ᱠᱚ ᱡᱟᱱᱟᱢᱮᱱᱟ,
ᱚᱸᱰᱮ ᱠᱷᱚᱱᱟᱜ ᱜᱮᱛᱚ ᱢᱟᱹᱱᱢᱤᱭᱟᱜ ᱚᱸᱰᱮ ᱠᱷᱚᱱᱟᱜ ᱜᱮ ᱢᱟᱹᱱᱢᱤᱭᱟᱜ ᱥᱤᱨᱡᱚᱱ ᱦᱩᱭᱱᱟ᱾
ᱦᱚᱸ ᱚᱱᱟ ᱥᱤᱨᱡᱟᱹᱣ ᱠᱟᱛᱮᱜ ᱜᱮᱛᱚ ᱛᱟᱨᱯᱚᱨᱮ ᱛᱚ, ᱟᱵᱚ ᱱᱤᱛᱚᱜ ᱵᱚᱱ ᱧᱮᱞ ᱧᱟᱢ ᱮᱫᱟ ᱥᱮ᱾
ᱞᱟᱹᱭ ᱟᱠᱚ ᱛᱚ ᱯᱳᱭᱞᱳ ᱢᱟᱱᱮ ᱦᱟᱯᱲᱟᱢ ᱞᱮᱠᱟ ᱥᱮ ᱯᱳᱭᱞᱳ ᱦᱚᱲ ᱞᱮᱠᱟ ᱠᱚ ᱞᱟᱹᱭᱟ, ᱡᱮ ᱯᱤᱞᱪᱩ ᱦᱟᱲᱟᱢ ᱯᱤᱞᱪᱩ ᱵᱩᱰᱷᱤ ᱜᱮ ᱯᱩᱭᱞᱟᱹ ᱠᱤᱱ ᱛᱟᱦᱮᱸ ᱠᱟᱱᱟ᱾
ᱦᱮᱸ ᱦᱮᱸ ᱩᱱᱠᱤᱱ ᱯᱚᱨ ᱜᱮᱛᱚ ᱛᱟᱨᱯᱚᱨᱮ ᱛᱚ, ᱵᱟᱹᱭ ᱵᱟᱹᱭ ᱛᱮ ᱟᱵᱚ ᱢᱟᱹᱱᱢᱤᱠᱚ ᱡᱟᱱᱟᱢ ᱮᱱᱟ ᱛᱟᱨᱯᱚᱨᱮ ᱡᱟᱱᱟᱢ ᱠᱟᱛ ᱛᱮᱜ ᱩᱱᱠᱤᱱ ᱢᱟ ᱵᱤᱨ ᱨᱮᱜᱮ ᱛᱚᱠᱤᱱ ᱛᱟᱦᱮᱸ ᱠᱟᱱᱟ ᱵᱤᱨ ᱨᱮᱜᱮ ᱛᱚᱠᱚ ᱦᱟᱨᱟ ᱵᱩᱨᱩ ᱠᱟᱱᱟ᱾ ᱠᱤᱱ ᱱᱚᱰᱮ ᱴᱷᱮᱱ ᱡᱚᱼ ᱵᱤᱞᱤ ᱡᱚᱢ ᱠᱟᱛᱮᱜ ᱜᱮᱛᱚ ᱠᱤᱱ ᱦᱟᱨᱟ ᱟᱠᱟᱱᱟ ᱦᱟᱨᱟ ᱠᱟᱛᱮᱜ ᱜᱮᱛᱚ, ᱛᱟᱨᱯᱚᱨᱮ ᱚᱱᱟ ᱯᱚᱨ ᱯᱚᱨ ᱛᱮᱜᱮ ᱩᱱᱠᱤᱱ ᱯᱚᱨ ᱯᱚᱨ ᱛᱮᱜᱮ ᱛᱟᱨᱯᱚᱨᱮ ᱢᱟᱹᱱᱢᱤ ᱟᱨ, ᱠᱚ ᱥᱤᱨᱡᱟᱣᱮᱱᱟ᱾ ᱥᱤᱨᱡᱟᱹᱣ ᱠᱟᱛᱮᱜ ᱚᱱᱮ ᱥᱤᱨᱡᱟᱹᱣ ᱦᱩᱭ ᱱᱟᱠᱚ ᱛᱟᱨ ᱯᱚᱨᱮ ᱟᱵᱚ ᱱᱤᱛᱚᱜ ᱵᱚᱱ ᱧᱮᱞ ᱧᱟᱢᱮᱫᱟ ᱫᱷᱟᱹᱨᱛᱤ ᱠᱚ᱾
ᱦᱮᱸ ᱟᱨᱚ ᱠᱚ ᱞᱟᱹᱭ ᱠᱮᱭᱟ ᱦᱩᱸ ᱦᱩᱸ ᱟᱨᱚ ᱠᱚ ᱞᱟᱹᱭᱟ ᱡᱮᱢᱚᱱ ᱫᱷᱟᱹᱨᱛᱤ ᱠᱚ ᱞᱟᱲᱟ ᱞᱮᱱᱠᱷᱟᱭ ᱫᱚᱠᱚ, ᱦᱟᱲᱟᱢ ᱴᱟᱜ ᱦᱟᱯᱲᱟᱢ ᱦᱚᱲ ᱴᱷᱮᱱᱱᱟᱜᱮ ᱟᱸᱡᱚᱢ ᱠᱟᱜᱼᱟ ᱡᱮ ᱵᱟᱝ ᱦᱚᱨᱚᱭ ᱞᱟᱲᱟᱜ ᱠᱟᱱ ᱛᱟᱦᱮᱱᱟᱛᱚ ᱫᱷᱟᱹᱨᱛᱤ ᱫᱚ ᱞᱟᱲᱟᱜ ᱠᱟᱱᱟ᱾
ᱦᱮᱸᱛᱚ ᱦᱮᱸᱛᱚ᱾ ᱱᱚᱝᱠᱟ ᱜᱮᱛᱚ ᱠᱚ ᱞᱟᱹᱭᱟ,
ᱦᱚᱭ ᱦᱚᱭ
ᱦᱮᱸ ᱚᱱᱟ ᱠᱚᱢᱟ ᱛᱟᱦᱮᱱ ᱜᱮᱭᱟ ᱛᱚ ᱟᱵᱚ ᱥᱟᱶ ᱢᱟᱱᱮ, ᱟᱵᱚ ᱢᱟᱹᱱᱢᱤ ᱴᱷᱮᱱ ᱫᱚ ᱟᱹᱰᱤ ᱠᱤᱪᱷᱩ ᱟᱵᱚ ᱟᱵᱚ ᱪᱮᱛ, ᱛᱟᱱ ᱨᱮᱜᱮ ᱛᱟᱨᱯᱚᱨᱮ ᱛᱚ ᱚᱱᱟ ᱠᱚ ᱢᱟᱹᱱᱢᱤ ᱠᱚ ᱥᱤᱨᱡᱟᱹᱣ ᱠᱟᱛᱮᱜ ᱜᱮᱛᱚ ᱥᱤᱫᱩ ᱠᱟᱹᱱᱦᱩ ᱛᱤᱞᱠᱟᱹ ᱢᱟᱺᱡᱷᱤ
ᱦᱳᱭ ᱦᱳᱭ ᱦᱳᱭ, ᱦᱚᱭ ᱢᱟᱱᱮᱜ ᱚᱱᱮ ᱜᱚ ᱵᱤᱨ ᱵᱟᱱᱴᱟ ᱠᱚ ᱦᱩᱸ
ᱟᱵᱚ ᱫᱚ ᱢᱟᱹᱱᱢᱤ ᱨᱮ ᱢᱟᱹᱱᱢᱤ ᱢᱟ ᱡᱩᱫᱤᱨ ᱨᱮᱜᱮ ᱛᱚᱵᱚ ᱡᱚᱱᱢᱚ ᱟᱠᱟᱱᱟ ᱥᱮ ᱡᱟᱱᱟᱢ ᱟᱠ- ᱠᱟᱱᱟ ᱠᱚ ᱥᱮ ᱦᱮᱸᱱ ᱛᱚ᱾ ᱩᱸᱠᱤᱱ ᱡᱩᱫᱤ ᱵᱟᱹᱠᱤᱱ, ᱩᱸᱠᱤᱱ ᱡᱩᱫᱤ ᱵᱟᱹᱠᱤᱱ ᱦᱟᱛᱟᱣ ᱠᱮᱭᱟ ᱦᱮᱸ ᱥᱮ ᱵᱚᱸᱜᱟ ᱵᱩᱨᱩ ᱴᱷᱮᱱ ᱵᱳᱨ ᱠᱚ ᱫᱟ ᱮᱱᱮᱠᱷᱟᱱ ᱟᱵᱚ ᱫᱚ ᱱᱤᱛᱳᱜ ᱫᱚ ᱫᱷᱩᱲᱤ ᱫᱷᱟᱹᱨᱛᱤ ᱜᱮ ᱵᱟᱵᱚᱱ ᱧᱮᱞ ᱠᱮᱭᱟ, ᱚᱠᱟᱨᱮ ᱪᱚᱝ ᱵᱚᱱ ᱛᱟᱦᱮᱸ ᱠᱚᱜ ᱠᱮᱭᱟ, ᱟᱵᱚ ᱦᱚᱸ ᱢᱟᱵᱚᱱ ᱵᱟᱰᱟᱭᱟ᱾
ᱦᱩᱸ ᱦᱩᱸ ᱦᱩᱸ,
ᱱᱟᱞ ᱩᱸᱠᱤᱱ ᱜᱮᱛᱚ ᱞᱟᱦᱟᱠᱤᱱ
ᱦᱳᱭ ᱦᱳᱭ, ᱦᱳᱭ ᱦᱳᱭ ᱡᱮᱢᱚᱱ ᱦᱚᱸᱜᱼᱚᱭ ᱛᱚ ᱦᱩ ᱛᱮᱦᱮᱧ ᱦᱮᱸ ᱦᱩᱞ ᱢᱟᱦᱟ ᱯᱟᱨᱚᱢᱚᱜ ᱠᱟᱱᱟ ᱦᱟᱸᱜ,
ᱦᱩᱸ,
ᱦᱩᱸ ᱢᱟᱱᱮ ᱱᱤᱭᱟᱹ ᱟᱵᱚᱜ ᱦᱚᱲ ᱱᱤᱭᱟᱹ ᱦᱩᱞ ᱢᱟᱦᱟ ᱦᱩᱭ ᱮᱱᱟ
ᱦᱩᱸ, ᱦᱮᱸᱛᱚ᱾
ᱚᱱᱟ ᱵᱤᱨᱤ ᱠᱚ
ᱦᱚᱸ ᱩᱱᱟᱹᱜ ᱦᱚᱲ ᱠᱚᱠᱚ ᱜᱚᱡ ᱮᱸ ᱠᱮᱫ ᱠᱚᱣᱟ, ᱟᱵᱚ ᱟᱵᱚ ᱥᱟᱶᱛᱟ ᱨᱮᱱ ᱜᱮ ᱛᱤᱱᱟᱹᱜ ᱦᱚᱲ ᱠᱚᱠᱚ ᱢᱟᱱᱮ ᱠᱚ ᱵᱚᱸᱜᱟ ᱛᱟᱞᱟᱭᱮᱱᱟ ᱠᱚ, ᱵᱚᱸᱜᱟ ᱛᱟᱞᱟ ᱠᱟᱛᱮᱫ ᱟᱵᱚ ᱢᱟᱱᱮ ᱩᱸᱠᱤᱱ ᱥᱤᱫᱷᱩᱼᱠᱟᱹᱱᱦᱩ ᱠᱤᱱ ᱯᱷᱩᱞᱳ ᱡᱟᱱᱚ ᱠᱚ ᱛᱟᱦᱮᱸ ᱠᱟᱱᱛᱮ ᱵᱤᱴᱤᱥ ᱥᱚᱢᱚᱱᱚ ᱠᱚ ᱛᱟᱦᱮᱸ ᱠᱟᱱᱛᱮ ᱟᱵᱚ ᱠᱚ ᱴᱮᱠᱟᱣ ᱫᱟᱨᱟᱢ ᱟᱠᱟᱜ ᱵᱚᱱᱟ ᱱᱤᱛ ᱟᱹᱱᱤᱡ, ᱢᱮᱫ, ᱢᱮᱫ ᱢᱟᱨᱥᱟᱞ ᱚᱢᱚ ᱱᱟᱵᱚᱱ ᱠᱟᱱᱟ ᱦᱮᱸᱥᱮ᱾ ᱟᱨ ᱵᱚᱸᱜᱟ ᱠᱩ ᱵᱩᱨᱩ ᱠᱚᱣᱟᱜ ᱫᱟᱲᱮ ᱛᱮ᱾ ᱟᱨ ᱡᱩᱫᱤ ᱩᱱᱠᱤᱱ ᱡᱩᱫᱤ ᱵᱟᱠᱚ ᱤᱡᱟ ᱵᱚᱱ ᱠᱮ ᱛᱟ ᱦᱮᱱᱮ ᱠᱷᱟᱱ, ᱟᱵᱚ ᱫᱚ ᱪᱮᱫ ᱵᱚᱱ ᱧᱮᱞ ᱠᱮᱭᱟ, ᱪᱮᱫ ᱦᱚᱸ ᱵᱟᱵᱚᱱ ᱧᱮᱞ ᱜᱮᱭᱟ ᱱᱤᱛᱚᱜ ᱫᱚ, ᱟᱵᱚ ᱫᱚ ᱚᱠᱟ ᱠᱚᱨᱮ ᱛᱟᱨ ᱪᱚᱵᱚᱱ ᱛᱟᱦᱮᱸ ᱠᱚᱜ ᱠᱮᱭᱟ ᱵᱚᱱ᱾ ᱢᱟᱱᱮ ᱟᱵᱚ ᱱᱤᱛᱚᱜ ᱡᱤᱢᱚᱱ ᱢᱟᱱᱮ ᱚᱱᱱᱚᱛᱤ ᱠᱟᱱᱟ ᱵᱚᱱ ᱦᱮᱸᱥᱮ ᱟᱹᱰᱤ ᱡᱩᱨ ᱜᱮ ᱦᱮᱸᱥ, ᱟᱨ ᱞᱟᱦᱟ ᱫᱚ ᱚ ᱱᱚᱝᱠᱟ ᱵᱟᱝ ᱛᱟᱦᱮᱸ ᱠᱟᱱᱟ ᱵᱤᱨ ᱵᱩᱨᱩ ᱨᱮ, ᱡᱤᱵᱽ ᱡᱤᱭᱟᱹᱞᱤ ᱜᱚᱡ ᱠᱟᱛᱮᱫ ᱩᱱᱠᱩ ᱨᱟᱯᱟᱜ ᱠᱟᱛᱮ ᱡᱚᱢ ᱦᱩᱭᱩᱜᱼᱟ ᱛᱟᱦᱮᱸᱫ, ᱱᱮᱛᱟᱨ ᱡᱮ ᱞᱩᱜᱽᱲᱤ ᱞᱟᱯᱚ ᱠᱚᱵᱚᱱ ᱧᱟᱢ ᱮᱻᱮᱫᱟ ᱦᱮᱸᱥᱮ ᱦᱮᱸ, ᱩᱱ ᱡᱚᱠᱷᱚᱡ ᱫᱚ ᱞᱩᱜᱽᱲᱤ ᱞᱟᱯᱚ ᱠᱚᱦᱚᱸ ᱵᱟᱝ ᱛᱟᱦᱮᱸ ᱠᱟᱱ ᱛᱟᱦᱮᱸᱫ᱾
ᱦᱳᱭ ᱦᱳᱭ ᱦᱳᱭ, ᱦᱚᱭ᱾
ᱞᱩᱜᱽᱲᱤ ᱞᱟᱯᱚ ᱦᱚᱸ᱾
ᱱᱤᱭᱟᱹ ᱠᱚ ᱠᱟᱛᱷᱟ ᱜᱮ ᱫᱤᱥᱟᱹ ᱠᱟᱛᱮᱫ ᱫᱚ ᱢᱟᱱᱮ ᱚᱱᱟ ᱛᱮᱜᱮ ᱠᱚ ᱞᱟᱹᱭ ᱜᱮᱭᱟ ᱥᱮ ᱥᱮᱫᱟᱭ ᱦᱚᱲ ᱫᱚ ᱡᱮ ᱡᱟᱦᱟᱸ ᱛᱤᱱᱟᱹᱜ ᱜᱮ ᱟᱢᱮᱢ ᱩᱱᱱᱚᱛᱤ ᱥᱮ ᱞᱟᱹᱴᱩ ᱥᱮᱫ ᱮᱢ ᱪᱟᱞᱟᱜᱼᱟ, ᱟᱢᱟᱜ ᱤᱭᱟᱹ ᱱᱤᱛᱤ ᱠᱚᱫᱚ ᱥᱮ ᱟᱢᱟᱜ ᱤᱭᱟᱹᱠ ᱤᱭᱟᱹ ᱠᱚᱫᱚ
ᱦᱮᱸ ᱛᱚ᱾
ᱟᱢ, ᱦᱩᱸ ᱚᱱᱟ ᱠᱚᱫᱚ ᱟᱞᱚᱢ ᱦᱤᱲᱤᱝ ᱛᱟᱢᱟ ᱛᱤᱥ ᱦᱚᱸ, ᱚᱱᱮ ᱚᱱᱟ ᱠᱚᱫᱚ ᱵᱟ ᱟᱢᱟᱜ ᱠᱟᱼᱼ ᱟᱢᱟᱜ ᱡᱟᱵᱽ ᱤᱭᱟᱹ ᱥᱟᱶᱛᱟ ᱛᱟᱞᱟᱨᱮ ᱡᱟ ᱪᱟᱞᱟᱣ ᱦᱤᱡᱩᱜ ᱠᱟᱱ ᱛᱟᱢᱟ, ᱚᱱᱟ ᱠᱚᱫᱚ ᱯᱟᱞᱚᱱ ᱤᱫᱤ ᱭᱮᱢᱮ᱾
ᱦᱮᱸ ᱚᱱᱟ ᱫᱚᱻᱜ ᱵᱟᱜᱤ ᱦᱚᱴᱚᱼᱟᱢ ᱢᱟᱱᱮ ᱚᱱᱟ ᱡᱩᱫᱤᱢ ᱵᱟᱜᱤ ᱠᱮᱫᱟ ᱞᱟᱹᱭ ᱢᱮ ᱟᱢᱟᱜ ᱫᱚ ᱡᱤᱭᱚᱱ
ᱟᱸ ᱩᱯᱨᱩᱢ ᱦᱚᱸ ᱟᱫᱚᱜ ᱛᱟᱢᱟ ᱢᱟᱱᱮ ᱢᱤᱫᱴᱮᱡ ᱦᱚᱲ ᱢᱟᱱᱟᱝ ᱠᱚᱣᱟ ᱥᱮ ᱥᱟᱱᱛᱟᱲ ᱠᱟᱱᱟᱢ ᱥᱮ ᱥᱟᱱᱛᱟᱲ ᱩᱯᱨᱩᱢ ᱦᱚᱸ ᱟᱵᱚ ᱟᱫᱚᱜ ᱛᱟᱢᱟ, ᱚᱱᱟ ᱛᱮ ᱡᱮᱢᱚᱱ ᱟᱢ ᱟᱢ ᱞᱟᱹᱭ ᱠᱮᱫ ᱡᱮ ᱵᱟᱝ ᱦᱩᱞ ᱢᱟᱦᱟ ᱟᱞᱮ ᱚᱲᱟᱜ ᱠᱚᱨᱮ ᱜᱮᱞᱮ ᱢᱟᱱᱟᱣ ᱠᱮᱫᱟ ᱚᱱ ᱠᱟ ᱫᱚ ᱚᱱᱠᱟ ᱫᱚ ᱚᱱᱟ ᱠᱚᱫᱚ ᱢᱟᱱᱮ ᱡᱷᱚᱛᱚ ᱥᱟᱱᱛᱟᱲ ᱜᱮ ᱡᱩᱫᱤ ᱱᱤᱝᱠᱟᱹ ᱡᱩᱫᱤ ᱢᱚᱱᱳᱵᱷᱟᱵᱽ ᱠᱚ ᱫᱚᱦᱚᱭᱟ ᱵᱟᱝ ᱛᱮᱦᱮᱧ ᱦᱩᱞ ᱢᱟᱦᱟ ᱠᱟᱱᱟ ᱤᱧᱦᱚᱸ ᱤᱧᱟᱹᱜ ᱚᱲᱟᱜ ᱨᱤᱧ ᱢᱟᱱᱟᱣᱟ᱾ ᱤᱧᱦᱚᱸ ᱚᱲᱟᱜ ᱨᱮᱧ ᱢᱟᱱᱟᱣᱟ ᱱᱤᱝᱠᱟᱹ ᱡᱩᱫᱤ ᱠᱚ ᱢᱟᱱᱟᱣ ᱤᱫᱤ ᱞᱮᱠᱷᱟᱡ ᱢᱟᱱᱮ ᱟᱵᱚ ᱥᱟᱶᱛᱟ ᱟᱨᱦᱚᱸ ᱞᱟᱯᱷᱟᱝ ᱥᱮᱫ ᱪᱟᱞᱟᱣ ᱤᱫᱤᱜᱼᱟ᱾
ᱪᱟᱞᱟᱣ ᱦᱩᱭ ᱠᱚᱜᱼᱟ ᱱᱚᱝᱠᱟ ᱫᱚ ᱟᱵᱚ ᱫᱚ ᱥᱟᱶᱛᱟ ᱨᱮᱱ ᱵᱟᱵᱚᱱ ᱛᱟᱭᱱᱚᱢ ᱠᱚᱜ ᱠᱮᱭᱟ ᱦᱮᱸᱥᱮ? ᱢᱟᱱᱮ ᱵᱟᱹᱭ ᱵᱟᱹᱭ ᱛᱮ ᱥᱮ ᱟᱵᱚ ᱥᱟᱶᱛᱟ ᱨᱮᱱ ᱦᱚᱲ ᱥᱮ ᱵᱟᱹᱭ ᱵᱟᱹᱭ ᱛᱮᱵᱚᱱ ᱛᱟᱭᱚᱢᱚᱜ ᱠᱟᱱᱟ ᱡᱟᱦᱟᱸᱱᱟᱜ ᱡᱮ ᱡᱟᱦᱟᱸᱱᱟᱜ ᱠᱚ ᱦᱩᱭᱩᱜᱼᱟ ᱦᱮᱸᱥᱮ ᱚᱱᱟ ᱠᱚᱨᱮ ᱦᱚᱸᱢ ᱛᱟᱭᱱᱚᱢᱚᱜᱼᱟ᱾ ᱢᱟᱱᱮ ᱡᱷᱚᱛᱚᱱᱟᱜ ᱨᱮᱜᱮ ᱡᱟᱦᱟᱸᱱᱟᱜ ᱨᱮᱜᱮ ᱡᱩᱫᱤ ᱠᱚ ᱦᱚᱦᱚᱣᱟᱠᱟᱫᱟ ᱚᱱᱟ ᱠᱚᱨᱮ ᱦᱚᱸᱢ ᱛᱟᱱᱚᱢᱚᱜ
ᱦᱩᱸ᱾ ᱚᱱᱟᱫᱚ ᱱᱤᱭᱟᱹ ᱢᱟᱱᱮ ᱱᱤᱭᱟᱹ ᱠᱚ ᱠᱟᱹᱢᱤ ᱨᱮᱫᱚ ᱥᱟᱱᱛᱟᱲ ᱦᱚᱯᱚᱱ ᱫᱚ ᱞᱟᱦᱟ ᱞᱟᱦᱟ ᱜᱮ ᱫᱚᱨᱠᱟᱨ᱾
ᱤᱱᱟᱹ ᱠᱷᱟᱛᱤᱨ ᱜᱮᱛᱚ ᱟᱵᱚ ᱥᱟᱶᱛᱟ ᱨᱮᱢᱟ ᱟᱰᱤ ᱠᱤᱪᱷᱩ ᱢᱮᱱᱟᱜ ᱟᱥᱮ,
ᱦᱩᱸ ᱦᱩᱸ ᱦᱩᱸ ᱦᱩᱸ᱾
ᱟᱹᱱᱼᱟᱹᱨᱤ ᱠᱚ ᱢᱮᱱᱟᱜᱼᱟ ᱚᱱᱟ ᱠᱚ ᱢᱟᱱᱟᱣ ᱦᱩᱭᱩᱜᱼᱟ ᱵᱟᱢ ᱢᱟᱱᱟᱣ ᱞᱮᱠᱷᱟᱱ ᱪᱤᱠᱟᱹᱛᱮ ᱦᱩᱭᱩᱜᱼᱟ ᱵᱟᱝᱠᱷᱟᱱ ᱫᱚ ᱟᱢᱟᱜ ᱩᱯᱨᱩᱢ ᱜᱮ ᱪᱟᱵᱟᱜᱼᱟ, ᱢᱟᱱᱮ ᱵᱟᱝ ᱛᱟᱦᱮᱱ ᱛᱟᱢᱟ ᱟᱢ ᱚᱠᱚᱭ ᱠᱟᱱᱟᱢ ᱪᱮᱫ ᱴᱟᱭᱴᱮᱞ ᱛᱟᱢ
ᱚᱱᱟ ᱟᱢᱟᱜ ᱩᱯᱨᱩᱢ ᱜᱮᱢ ᱟᱫ ᱛᱟᱢᱟ ᱱᱤᱭᱟᱹ ᱠᱚ ᱡᱩᱫᱤ ᱵᱟᱢ ᱢᱟᱱᱟᱣ ᱤᱫᱤ ᱛᱟᱢ ᱞᱮᱠᱷᱟᱡ ᱱᱤᱡᱮᱨᱟᱜ ᱠᱟᱞᱼᱼ ᱱᱤᱡᱮᱜᱮ ᱡᱩᱫᱤ ᱵᱟᱢ ᱢᱟᱱᱟᱣᱟ ᱛᱚ ᱱᱤᱛᱚ ᱫᱚ ᱵᱟᱝ ᱦᱩᱭᱩᱜᱼᱟ᱾
ᱦᱮᱸ ᱛᱚ᱾
ᱟᱹᱰᱤ ᱠᱤᱪᱷᱩ ᱟᱵᱚ ᱟᱵᱚ ᱥᱟᱶᱛᱟ ᱨᱮᱫᱚ ᱟᱰᱤ ᱠᱤᱪᱷᱩ ᱱᱤᱭᱚᱢ ᱢᱮᱱᱟᱜ ᱛᱟᱵᱚᱱᱟ ᱱᱤᱭᱚᱢ ᱠᱟᱨᱮ ᱢᱮᱱᱟᱜ ᱛᱟᱵᱚᱱᱟ ᱚᱱᱟ ᱱᱤᱭᱚᱢ ᱠᱟᱛᱮᱜ ᱜᱮ ᱪᱟᱞᱟᱜ ᱦᱩᱭᱩᱜ ᱛᱟᱵᱚᱱᱟ᱾
ᱟᱵᱚ ᱥᱟᱶᱛᱟ ᱨᱮᱫᱚ ᱢᱟᱱᱮ ᱴᱟᱭᱴᱮᱞ ᱴᱟᱭᱴᱮᱞ ᱢᱤᱫ ᱞᱮᱱᱠᱷᱟᱱ ᱜᱮ ᱩᱱᱤ ᱴᱷᱮᱱ ᱫᱚ ᱟᱢ ᱦᱚᱸᱢ ᱟᱸᱢ ᱵᱟᱦᱩ ᱦᱚᱸ ᱵᱟᱢ ᱟᱜᱩ ᱫᱟᱲᱮᱭᱟ ᱠᱚᱣᱟ ᱥᱮ ᱟᱸ ᱟᱨ ᱩᱝ ᱠᱩᱲᱤ ᱜᱤᱫᱽᱨᱟᱹ ᱦᱚᱸ ᱵᱟᱠᱚ ᱜᱚᱝ ᱠᱚᱣᱟ᱾
ᱟᱫᱚ ᱯᱟᱨᱤᱥ ᱡᱮᱢᱚᱱ ᱯᱟᱨᱤᱥ ᱫᱚ ᱯᱟᱨᱤᱥ ᱯᱟᱨᱤᱥ ᱵᱷᱮᱜᱟᱨ ᱛᱟᱦᱮᱸ ᱫᱚᱨᱠᱟᱨ ᱢᱟᱱᱮ ᱟᱭᱢᱟ ᱠᱤᱪᱷᱩ ᱟᱹᱨᱤᱼᱪᱟᱹᱞᱤ ᱠᱚ ᱢᱮᱱᱟᱜᱼᱟ ᱥᱟᱶᱛᱟ ᱛᱟᱞᱟᱨᱮ ᱱᱤᱭᱟᱹ ᱱᱤᱭᱟᱹ ᱠᱚ ᱡᱩᱫᱤᱢ ᱢᱟᱱᱟᱣ ᱤᱫᱤ ᱛᱟᱦᱮᱱ ᱠᱷᱟᱡ ᱜᱮ ᱟᱵᱚ ᱮᱸᱜ ᱥᱟᱱᱛᱟᱲ ᱡᱤᱭᱟᱹᱲ ᱥᱟᱶᱛᱟ ᱫᱚ
ᱦᱮᱸ ᱛᱚ
ᱞᱟᱯᱷᱟᱝ ᱥᱮᱫ ᱥᱮᱫ ᱚᱝᱠᱟᱜᱮ ᱡᱤᱭᱟᱹᱲ ᱛᱟᱦᱮᱸᱱᱟ᱾
ᱦᱩᱸ ᱦᱩᱸ ᱟᱨᱡᱟ ᱟᱨᱡᱟ ᱡᱟᱭᱡᱩᱜᱽ ᱜᱮ ᱡᱤᱭᱟᱹᱲ ᱛᱟᱦᱮᱸᱱ ᱛᱟᱵᱚᱱᱟ ᱟᱨ ᱡᱩᱫᱤ ᱱᱚᱝᱠᱟ ᱡᱩᱫᱤ ᱡᱩᱢᱤᱫ ᱵᱚᱱ ᱛᱟᱦᱮᱸᱱᱟ ᱢᱟᱱᱮ ᱡᱷᱚᱛᱚ ᱠᱟᱨ ᱛᱮᱜᱮ ᱟᱵᱚ ᱫᱚ ᱢᱟᱱᱮ ᱮᱴᱠᱮᱴᱚᱬᱮ ᱨᱮ ᱵᱟᱵᱚᱱ ᱯᱟᱲᱟᱣᱟ ᱦᱮᱸᱥᱮ?
ᱦᱳᱭ ᱦᱳᱭ ᱦᱳᱭ᱾
ᱜᱚᱴᱟᱜᱮ ᱡᱩᱢᱤᱫ ᱫᱚᱨᱠᱟᱨ ᱟᱨ ᱡᱩᱢᱤᱫ ᱡᱩᱫᱤ ᱵᱟᱵᱚᱱ ᱛᱟᱦᱮᱸᱱᱟ ᱛᱟᱦᱞᱮ ᱠᱷᱟᱱ ᱟᱵᱚ ᱫᱚᱵᱚᱱ ᱛᱟᱭᱱᱚᱢᱚᱜ ᱜᱮᱭᱟ᱾
ᱦᱮᱸ ᱱᱚ ᱤᱱᱟᱹᱜ ᱠᱤᱪᱷᱩ ᱟᱵᱚᱨᱮᱱ ᱦᱟᱯᱲᱟᱢ ᱠᱚᱠᱚ ᱮᱢ ᱦᱚᱴᱚᱣ ᱠᱟᱜ ᱵᱚᱱᱟ ᱠᱚ ᱜᱩᱨᱩ ᱜᱚᱢᱠᱮ ᱥᱤ ᱩᱝᱠᱩ ᱩᱝᱠᱩ
ᱜᱩᱨᱩ ᱜᱚᱝᱠᱮ ᱵᱤᱨᱼᱵᱟᱸᱱᱴᱟ ᱟᱵᱚᱨᱮᱱ ᱜᱚ ᱥᱤᱫᱩ, ᱠᱟᱹᱱᱩ ᱠᱚ ᱞᱟᱹᱭ ᱴᱚᱣ ᱠᱟᱫᱟ ᱠᱚ ᱯᱟᱹᱦᱤᱞ ᱦᱟᱯᱲᱟᱢ ᱴᱷᱮᱱ
ᱥᱤᱫᱩ, ᱠᱟᱹᱱᱦᱩ, ᱪᱟᱸᱫᱽ, ᱵᱷᱚᱭᱨᱚᱵ ᱯᱷᱩᱞᱚ, ᱡᱷᱟᱱᱚ ᱠᱚ
ᱩᱝᱠᱩ ᱠᱚᱜᱮᱛᱚ ᱟᱵᱚ ᱢᱟᱠᱚ ᱮᱢ ᱢᱟᱱᱮ
ᱰᱟᱦᱟᱨ ᱠᱚ ᱩᱫᱩᱜ ᱦᱚᱴᱚ ᱟᱠᱟᱫ ᱵᱚᱱᱟ, ᱚᱱᱟ ᱰᱟᱦᱟᱨ ᱱᱤᱛᱚᱝ ᱟᱵᱩ ᱜᱮ ᱚᱱᱟ ᱫᱚ ᱛᱟᱲᱟᱢ ᱤᱫᱤ ᱞᱟᱜᱟᱣ ᱵᱚᱱᱟ ᱥᱮ ᱞᱟᱦᱟ ᱥᱮᱫ ᱟᱨᱚ ᱪᱟᱞᱟᱜ ᱞᱟᱜᱟᱣ ᱵᱚᱱᱟ ᱾
ᱦᱮᱸᱛᱚ, ᱟᱵᱚ ᱡᱩᱫᱤ ᱵᱟᱵᱚᱱ ᱞᱟᱦᱟᱜᱼᱟ ᱟᱨ ᱱᱤ ᱛᱚᱜ ᱫᱚ ᱡᱩᱜᱽ ᱯᱟᱞᱴᱟᱜ ᱠᱟᱱᱟ ᱦᱮᱸ ᱥᱮ ᱵᱟᱹᱭ ᱵᱟᱹᱭᱛᱮ, ᱟᱵᱚ ᱚᱱᱟᱭ ᱚᱱᱟ ᱯᱟᱹᱦᱤᱞ ᱨᱮᱱᱟᱜ ᱡᱩᱜᱽ ᱥᱟᱵ ᱨᱟᱠᱟᱵ ᱦᱩᱭᱩᱜ ᱛᱟᱢᱟ, ᱡᱩᱫᱤ ᱵᱟᱵᱚᱱ ᱥᱟᱵ ᱨᱟᱠᱟᱵᱟ ᱛᱟᱦᱚᱞᱮ ᱠᱷᱟᱱ ᱚᱱᱟ ᱫᱚ ᱰᱩᱵᱩᱡ ᱪᱟᱵᱟᱜᱼᱟ ᱯᱟᱦᱤᱞ ᱨᱮᱱᱟᱜ ᱡᱩᱜᱽ ᱾
ᱢᱟᱱᱮ ᱟᱢᱟᱜ ᱩᱯᱨᱩᱢ ᱜᱮ ᱟᱫ ᱛᱟᱢᱟ ᱥᱮ ᱾
ᱦᱳᱭ ᱦᱳᱭ, ᱟᱨ ᱱᱮᱛᱟᱨ ᱢᱟ ᱢᱟᱱᱮ ᱪᱮᱫ ᱤᱧ ᱞᱟᱹᱭᱟ! ᱱᱩᱠᱩ ᱪᱷᱟᱛᱤᱠ ᱠᱚᱦᱚᱸ ᱠᱚ ᱟᱵᱚ ᱥᱟᱶᱛᱟ ᱨᱮᱠᱚ ᱦᱤᱡᱩᱜ ᱠᱟᱱᱟ ᱠᱚᱥᱮ ᱾
ᱦᱩᱸ ᱦᱩᱸ ᱾
ᱟᱵᱚ ᱥᱟᱶᱛᱟᱨᱮ ᱢᱟᱱᱮ ᱴᱟᱭᱴᱮᱞ ᱠᱚ ᱪᱮᱧᱡ ᱮ ᱛᱟᱠᱚ ᱾ ᱛᱟᱠᱚᱣᱟ ᱥᱮ ᱮᱸ ᱟᱠᱚᱣᱟᱜ ᱯᱟᱹᱨᱤᱥ ᱪᱮᱫ ᱯᱟᱹᱨᱤᱥ ᱛᱟᱦᱮᱸ ᱠᱟᱱᱟ ᱚᱱᱟ ᱯᱟᱹᱨᱤᱥ ᱠᱷᱚᱱ ᱠᱚ ᱟᱨᱚ ᱠᱚ ᱮᱴᱟᱜ ᱯᱟᱹᱨᱤᱥ ᱥᱮᱫ ᱛᱟᱠᱚ ᱫᱟᱣ ᱠᱚᱣᱟ ᱦᱮᱸ ᱥᱮ ᱾
ᱦᱳᱭ ᱦᱳᱭ ᱦᱳᱭ ᱾
ᱱᱮᱛᱟᱨ ᱢᱟ ᱟᱹᱰᱤ ᱠᱤᱪᱷᱩ ᱦᱩᱭᱩᱜ ᱠᱟᱱᱟ ᱥᱮ ᱾ ᱢᱟᱱᱮ ᱟᱵᱚ ᱢᱟᱱᱮ ᱥᱤᱫᱩ ᱠᱟᱹᱱᱩ ᱛᱟᱠᱚ ᱟᱵᱚ ᱟᱵᱚ ᱠᱚ ᱢᱟᱱᱮ ᱠᱚ ᱧᱮᱞ ᱩᱯᱨᱩᱢ ᱦᱚᱴᱚ ᱟᱠᱟᱫ ᱵᱚᱱᱟ ᱠᱚ ᱥᱮ ᱯᱟᱹᱦᱤᱞ ᱦᱟᱯᱲᱟᱢ ᱠᱚ ᱞᱟᱹᱭ ᱦᱚᱴᱚ ᱟᱠᱟᱜ ᱠᱚᱣᱟ ᱱᱚᱝᱠᱟ ᱱᱚᱝᱠᱟ ᱱᱚᱝᱠᱟ ᱵᱚᱸᱜᱟ ᱵᱩᱨᱩ ᱦᱩᱭᱩᱜᱼᱟ ᱾ ᱱᱚᱣᱟ ᱱᱚᱣᱟ ᱱᱚᱣᱟ ᱮᱢ ᱦᱩᱭᱩᱜᱼᱟ ᱟᱨ ᱟᱵᱚ ᱱᱤᱛᱚᱜ ᱤᱧ ᱧᱮᱞᱮᱫᱟ ᱟᱵᱚᱣᱟᱜ ᱢᱟᱱᱮ ᱥᱤᱫᱩ ᱠᱟᱹᱱᱦᱩ ᱢᱩᱨᱛᱤ ᱨᱮ, ᱦᱮᱸᱥᱮ! ᱟᱵᱚᱥ ᱥᱤᱫᱩ ᱠᱟᱹᱱᱩᱣᱟᱜ ᱢᱟᱱᱮ ᱢᱩᱴᱷᱟᱹᱱ ᱨᱮ ᱦᱮᱸ ᱥᱮ ᱟᱵᱚᱥ ᱥᱤᱱ ᱟᱵᱚᱣᱟᱜ ᱵᱚᱸᱜᱟ ᱵᱩᱨᱩ ᱠᱚᱨᱮ ᱫᱚ ᱦᱩᱭᱩᱜᱼᱟ ᱟᱸ ᱯᱩᱸᱰ ᱵᱟᱦᱟ ᱛᱮᱜᱮ ᱵᱚᱱ ᱤᱭᱟᱹ ᱠᱚᱣᱟ ᱦᱮᱸ ᱥᱮ ᱟᱨᱟᱣ ᱟᱠᱚᱣᱟ ᱵᱚᱱ ᱵᱟᱦᱟ ᱢᱟᱞᱟ ᱦᱮᱸ ᱥᱮ ᱯᱩᱸᱰ ᱵᱟᱦᱟ ᱛᱮᱜᱮ ᱾ ᱱᱤᱛᱚᱜ ᱢᱟ ᱮᱢᱚᱱ ᱱᱤᱛᱚᱜ ᱮᱢᱚᱱ ᱡᱩᱜᱽ ᱠᱟᱱᱟ ᱱᱤᱛᱚᱜ ᱫᱚ ᱢᱟᱱᱮ ᱟᱨᱟᱜ ᱵᱟᱦᱟ ᱛᱮᱠᱚ ᱢᱟᱞᱟᱭᱮᱫ ᱠᱚᱣᱟ ᱠᱚ ᱾
ᱱᱤᱭᱟᱹ ᱠᱚᱫᱚ ᱮᱠᱟᱞᱜᱮ ᱵᱟᱝ ᱴᱷᱤᱠᱟ ᱡᱮ ᱟᱵᱚᱣᱟᱜ ᱚᱠᱟ ᱠᱚ ᱱᱤᱭᱚᱢ ᱠᱟᱱᱟ,